ᱦᱚᱸ
ᱦᱟᱞᱳᱣ
ᱦᱮᱞᱳ
ᱦᱳᱭ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱚ ᱪᱮᱫ ᱠᱚᱢ ᱪᱤᱠᱟᱹ ᱵᱟᱲᱟᱭᱮᱫᱟ
ᱪᱤᱠᱟᱹ ᱦᱚᱸ ᱵᱟᱝ, ᱱᱚᱜᱼᱚᱭ ᱫᱩᱲᱩᱵ ᱵᱟᱲᱟ ᱦᱩᱭ ᱟᱠᱟᱱᱟ᱾ ᱟᱢ ᱫᱚ?
ᱤᱧᱦᱚᱸ ᱫᱩᱲᱩᱵ ᱵᱟᱲᱟᱜᱮ ᱦᱩᱭ ᱟᱠᱟᱱᱟ, ᱪᱮᱫ ᱮ ᱵᱟᱝ ᱪᱤᱠᱟᱹ ᱯᱟᱲᱦᱟᱣ ᱵᱟᱲᱟ ᱦᱩᱭᱩᱜ ᱠᱟᱱ ᱛᱟᱦᱮᱸᱱᱟ᱾
ᱚ ᱟᱨ ᱡᱚᱢ ᱵᱟᱲᱟ ᱠᱚᱫᱚ ᱦᱩᱭ ᱟᱠᱟᱱᱟ
ᱦᱮᱸ ᱫᱟᱠᱟ ᱠᱚᱫᱚ ᱡᱚᱢ ᱦᱩᱭ ᱠᱟᱱᱟ᱾ ᱯᱟᱲᱦᱟᱣ ᱠᱚᱫᱚ ᱯᱟᱲᱦᱟᱣ, ᱯᱟᱲᱦᱟᱜ ᱵᱟᱲᱟᱜ ᱠᱟᱱᱟ ᱥᱮ ᱵᱟᱝ-ᱟ?
ᱦᱮᱸ ᱯᱟᱲᱦᱟᱣ ᱵᱟᱲᱟ ᱦᱩᱭᱩᱜ ᱠᱟᱱᱟ ᱯᱚᱨᱤᱠᱷᱟ ᱠᱚ ᱦᱳᱭᱳᱜ
ᱦᱮᱸᱛᱚ ᱚᱻ ᱛᱤᱥ ᱠᱷᱚᱱ ᱦᱩᱭᱩᱜ ᱠᱟᱱ ᱛᱟᱯᱮᱭᱟ᱾
ᱦᱩᱭᱩᱜ ᱠᱟᱱ ᱛᱟᱞᱮᱭᱟ ᱚᱱᱟ ᱪᱚᱵᱽᱵᱤᱥ ᱛᱟᱨᱤᱠᱷ ᱠᱷᱚᱱ
ᱚᱸ ᱦᱮ ᱛᱚ ᱛᱚ ᱚᱲᱟᱜ ᱠᱚᱫᱚ ᱵᱟᱢ ᱥᱮᱱ ᱟᱠᱟᱱᱟ
ᱦᱮᱸ ᱚᱲᱟᱜ ᱠᱚᱫᱚ ᱵᱟᱝ ᱥᱮᱱ ᱦᱩᱭ ᱟᱠᱟᱱᱟ ᱟᱢᱵᱟᱵᱚᱛᱤ ᱨᱮ ᱥᱮᱱ ᱦᱩᱭ ᱞᱮᱱᱟ ᱛᱯᱚᱨ ᱛᱮᱭᱤᱥ ᱛᱟᱨᱤᱠᱷᱮ ᱨᱩᱣᱟᱹᱲ
ᱦᱮᱸ ᱟᱫᱚ ᱚᱠᱟ ᱨᱮ ᱮᱠᱡᱟᱢ ᱫᱚ ᱦᱩᱭᱩᱜ ᱠᱟᱱ ᱛᱟᱯᱮᱭᱟ᱾
ᱮᱠᱡᱟᱢ ᱨᱮᱱᱟᱜ ᱥᱮᱱᱴᱟᱨ ᱫᱚ ᱯᱟᱲᱟᱣ ᱟᱠᱟᱱᱟ ᱯᱟᱸᱪ ᱢᱩᱲᱟ ᱨᱮ
ᱦᱮᱻ ᱟᱨ ᱪᱮᱫ ᱛᱮᱯᱮ ᱪᱟᱞᱟᱜ ᱠᱟᱱᱟ
ᱦᱮ ᱜᱟᱲᱤ ᱵᱟᱨᱭᱟ ᱜᱟᱲᱤ ᱵᱷᱟᱲᱟ ᱟᱠᱟᱫᱟ
ᱚᱸ ᱦᱮᱸ ᱛᱚ ᱟᱞᱮᱭᱟᱜ ᱦᱩᱭᱩᱜ ᱛᱟᱞᱮᱭᱟ ᱮᱜᱟᱨᱚ ᱛᱟᱨᱤᱠᱷ ᱠᱷᱚᱱ
ᱦᱮ ᱟᱨ ᱟᱞᱮᱭᱟᱜ ᱫᱚ ᱦᱮᱻ ᱱᱚᱛᱮ ᱫᱟᱜ ᱠᱮᱫᱟᱭ ᱛᱮᱦᱤᱧ ᱥᱮᱛᱟᱜ ᱠᱷᱚᱱ ᱜᱮ ᱨᱤᱢᱤᱞᱮ ᱨᱟᱠᱟᱵ ᱠᱟᱫᱟ ᱥᱮᱛᱟᱜ ᱦᱚᱸᱭ ᱫᱟᱜ ᱠᱮᱫᱟ ᱛᱟᱨᱟ ᱛᱮᱦᱮᱣ ᱦᱚᱸ ᱫᱟᱜ ᱠᱮᱫᱟᱭ
ᱦᱮᱸ
ᱚᱱᱛᱮ ᱫᱚ
ᱱᱚᱱᱛᱮ ᱦᱚᱸ ᱫᱟᱜ ᱫᱚᱭ ᱫᱟᱜ ᱮᱜ ᱜᱮᱭᱟ ᱫᱟᱜ ᱮᱜᱟᱭ ᱥᱤᱛᱩᱝᱜ ᱟᱭ ᱥᱮᱛᱟᱜ ᱵᱮᱨ ᱢᱤᱫ ᱫᱷᱟᱣ ᱮ ᱫᱟᱜ ᱠᱮᱫᱟ ᱛᱟᱨᱯᱚᱨ ᱯᱚᱨᱮ ᱟᱨᱚᱭ ᱥᱤᱛᱩᱝ ᱠᱮᱫᱟ ᱟᱨᱚ ᱢᱟᱸᱡᱟᱱ ᱟᱹᱭᱩᱵ ᱟᱨᱚᱭᱭ ᱫᱟᱜ ᱮᱫ ᱜᱮᱭᱟ ᱱᱤᱛᱚᱜ ᱦᱚᱸ ᱫᱟᱜ ᱫᱚ ᱧᱩᱨ ᱫᱚ ᱧᱩᱨᱩᱜ ᱠᱟᱱ ᱜᱮᱭᱟ᱾ ᱠᱚᱢ ᱠᱚᱢ
ᱨᱤᱢᱤᱞ ᱫᱚ ᱢᱮᱱᱟᱜ ᱜᱮᱭᱟ ᱵᱟᱭ ᱠᱟᱴᱟᱣ ᱮᱫᱟᱭ
ᱦᱳᱭ ᱛᱟᱦᱚᱞᱮ ᱮᱠᱡᱟᱢ ᱠᱚ ᱪᱟᱵᱟ ᱵᱟᱲᱟ ᱠᱟᱛᱮᱫ ᱦᱟᱜ ᱚᱲᱟᱜ ᱥᱮᱱ ᱠᱚᱢ ᱪᱟᱞᱟᱜᱼᱟ
ᱦᱳᱭ ᱮᱠᱡᱟᱢ ᱠᱚ ᱪᱟᱵᱟ ᱞᱮᱱ ᱠᱷᱟᱱ ᱜᱮ
ᱦᱮᱸᱛᱚ ᱨᱚᱦᱚᱭ ᱠᱚᱫᱚ ᱟᱹᱣᱨᱤᱯᱮ ᱨᱚᱦᱚᱭ ᱵᱟᱲᱟᱭᱟ ᱛᱚ
ᱦᱮᱸ ᱨᱚᱦᱚᱭ ᱠᱚᱫᱚ ᱟᱣᱨᱤᱧᱮ ᱛᱚᱞᱟ ᱠᱚ ᱜᱤᱰᱤ ᱦᱩᱭ ᱟᱠᱟᱱᱟ
ᱦᱮᱸ ᱫᱟᱜ ᱠᱚ ᱫᱚᱢᱮ ᱵᱟᱭ ᱫᱟᱜ ᱞᱮᱠᱷᱟᱱ ᱫᱚ ᱟᱨ ᱦᱟᱨᱟ ᱦᱚᱸ ᱛᱚᱞᱟ ᱠᱚᱦᱚᱸ ᱵᱟᱝ ᱦᱟᱨᱟ ᱞᱮᱱᱠᱷᱟᱱ ᱫᱚ ᱵᱟᱭ ᱜᱟᱱᱚᱜᱼᱟ ᱦᱮ ᱵᱟᱝ?
ᱦᱮᱸ ᱟᱯᱮ ᱛᱚ ᱛᱚᱞᱟ ᱠᱚᱯᱮ ᱜᱤᱫᱤ ᱠᱮᱫᱟ
ᱦᱳᱭ ᱟᱞᱮ ᱦᱚᱸᱞᱮ ᱜᱤᱰᱤ ᱟᱠᱟᱫ ᱜᱮ ᱨᱚᱦᱚᱭᱮᱫᱼᱟ ᱠᱚ ᱟᱞᱮ ᱥᱮᱫ ᱢᱟ
ᱦᱩᱸ ᱞᱟᱦᱟ ᱜᱮᱭᱟ ᱛᱟᱞᱦᱮ ᱚᱱᱛᱮ ᱫᱚ
ᱦᱳᱭ ᱟᱨ ᱫᱟᱜ ᱜᱮ ᱵᱟᱭ ᱫᱟᱜ ᱮᱼᱟ ᱵᱟᱠᱷᱟᱱ ᱫᱚ ᱨᱚᱦᱚᱭ ᱦᱩᱭ ᱠᱚᱜᱼᱟ ᱰᱷᱮᱨ ᱫᱤᱱ ᱠᱷᱚᱱᱟᱜ ᱜᱮ ᱛᱚᱞᱟ ᱠᱚᱫᱚ ᱦᱩᱭ ᱠᱟᱱᱟᱱ ᱛᱟᱞᱮᱭᱟ ᱟᱞᱮ ᱫᱚ ᱟᱹᱰᱤ ᱫᱤᱱ ᱨᱮᱜᱮ
ᱛᱟᱦᱚᱞᱮ ᱚᱲᱟᱜ ᱠᱚᱫᱚ ᱛᱤᱥ ᱠᱚᱛᱮᱢ ᱪᱟᱞᱟᱜᱼᱟ?
ᱚᱲᱟᱜ ᱠᱚ ᱱᱟᱟᱜ ᱮᱠᱡᱟᱢ ᱠᱚ ᱪᱟᱵᱟ ᱠᱟᱛᱮ ᱱᱟᱦᱟᱜ ᱤᱧ ᱪᱟᱞᱟᱜᱼᱟ ᱮᱠᱷᱚᱱ ᱫᱚ ᱵᱟᱹᱧ ᱪᱟᱞᱟᱣ ᱦᱟᱛᱟᱲᱚᱜᱼᱟ
ᱟᱯᱮᱭᱟᱜ ᱯᱮᱥᱴᱟᱨ ᱫᱚ ᱚᱠᱟᱨᱮ ᱯᱟᱲᱟ ᱠᱟᱱᱟ
ᱟᱞᱮ ᱫᱚ ᱚᱱᱮ ᱥᱟᱺᱜᱤᱧ ᱥᱟᱺᱜᱤᱧ ᱯᱟᱲᱟᱜ ᱛᱟᱞᱮᱭᱟ ᱢᱤᱫᱴᱷᱮᱱ ᱫᱚ ᱵᱟᱝᱟ ᱛᱚ ᱟᱞᱮᱫ ᱫᱚ ᱦᱟᱱᱛᱮ ᱱᱟᱸᱛᱮ
ᱦᱩ
ᱥᱤᱞᱫᱟᱹ ᱦᱚᱸ ᱦᱩᱭ ᱫᱟᱲᱮᱭᱟᱜᱼᱟ ᱱᱟᱟᱱᱛᱮ ᱢᱮᱫᱽᱱᱤᱯᱩᱨ ᱥᱮᱱ ᱚᱱᱛᱮ ᱦᱚᱸ ᱦᱩᱭ ᱫᱟᱲᱮᱭᱟᱜᱼᱟ᱾
ᱦᱚᱭᱸ ᱪᱟᱞᱟᱣ ᱫᱚ ᱛᱟᱦᱚᱞᱮ ᱪᱮᱫ ᱠᱚᱛᱮᱯᱮ ᱪᱟᱞᱟᱜᱼᱟ
ᱪᱟᱞᱟᱣ ᱜᱟᱹᱰᱤᱞᱮ ᱵᱷᱟᱲᱟᱭᱟ ᱟᱨᱞᱮ ᱪᱟᱞᱟᱜᱼᱟ ᱱᱟᱦᱟᱜ ᱵᱟᱠᱷᱟᱱ ᱫᱚ ᱞᱟᱭᱤᱱ ᱵᱟᱥ ᱛᱮᱫᱚ ᱚᱱᱠᱟ ᱫᱚ ᱚᱠᱛᱚ ᱨᱮ ᱵᱟᱢ ᱥᱮᱴᱮᱨᱟ ᱛᱚ
ᱥᱮᱴᱮᱨ ᱦᱚᱸ ᱵᱚᱴᱷᱮ ᱟᱨ ᱫᱟᱜ ᱡᱚᱨᱩᱜ ᱫᱤᱱ ᱠᱟᱱᱟ ᱵᱟᱠᱷᱟᱱ ᱦᱚᱨᱚᱵᱚᱨᱚ
ᱦᱳᱭ ᱦᱮᱸ
ᱟᱨ ᱵᱟᱥ ᱠᱚᱦᱚᱸ ᱧᱟᱢᱟᱢ ᱥᱮ ᱵᱟᱝ
ᱦᱳᱭ ᱴᱟᱭᱤᱢ ᱨᱮ ᱵᱟᱝ ᱧᱟᱢ ᱞᱟᱹᱜᱤᱫᱚᱜ ᱜᱮᱭᱟ
ᱦᱳᱭ
ᱚᱱᱟ ᱠᱷᱟᱹᱛᱤᱨ ᱞᱟᱹᱭ ᱫᱚ ᱜᱟᱹᱰᱤ ᱜᱮ ᱵᱷᱟᱲᱟ ᱠᱟᱜ ᱢᱮ
ᱦᱚᱸ ᱟᱨ ᱵᱟᱥ ᱛᱮᱦᱚᱸ ᱟᱹᱰᱤ ᱦᱚᱲ ᱜᱮᱠᱚ ᱪᱟᱞᱟᱜᱼᱟ ᱥᱮ
ᱦᱳᱭ ᱪᱟᱞᱟᱜ ᱜᱮᱭᱟ ᱠᱚ ᱦᱩᱸ ᱦᱮᱞᱳ ᱦᱮᱞᱳ ᱵᱟᱢ ᱟᱸᱡᱚᱢᱮᱫ-ᱟ ᱥᱮ ᱪᱮᱫ
ᱦᱮᱸ ᱟᱸᱡᱚᱢ ᱠᱟᱱᱟ ᱟᱸᱡᱚᱢᱚᱜ ᱠᱟᱱᱟ
ᱚ ᱵᱟᱢ ᱟᱸᱡᱚᱢᱮᱫᱼᱟ ᱥᱮ ᱪᱮᱫ ᱛᱟᱦᱞᱮ ᱠᱟᱹᱢᱤ ᱠᱚᱢ ᱪᱟᱞᱟᱣ ᱵᱟᱲᱟᱜ ᱜᱮᱭᱟ ᱥᱮ ᱵᱟᱝ
ᱦᱩᱲᱩ ᱨᱚᱦᱚᱭ
ᱢᱮᱱᱫᱟᱹᱧ ᱠᱟᱹᱢᱤ ᱠᱚᱫᱚ ᱦᱳᱭ ᱢᱟᱴᱷ ᱠᱚ
ᱦᱩᱸ ᱦᱮᱸ ᱚᱲᱟᱜ ᱨᱮᱱᱟᱜ ᱨᱮᱱᱟᱜ ᱫᱚ ᱠᱟᱹᱢᱤ ᱵᱟᱲᱟ ᱪᱟᱞᱟᱭᱮᱱᱟ ᱫᱟᱠᱟ ᱚᱲᱟᱜ ᱨᱮᱱᱟᱜ ᱫᱚ ᱪᱟᱞᱟᱣ ᱦᱩᱭ ᱠᱟᱱᱟ
ᱠᱩᱲᱤ ᱜᱤᱫᱽᱨᱟᱹ ᱫᱚ ᱠᱟᱹᱢᱤ ᱠᱚᱫᱚ ᱥᱮᱬᱟ ᱠᱟᱜ ᱫᱚ ᱞᱟᱹᱠᱛᱤ ᱠᱟᱱᱟ ᱥᱮ
ᱦᱳᱭ ᱚᱱᱠᱟ ᱨᱚᱦᱚᱭ ᱫᱚ ᱦᱩᱸ ᱦᱩᱸ
ᱱᱤᱡᱮᱨᱟᱜ ᱫᱚ ᱠᱚᱢ ᱠᱚᱢ ᱡᱟᱜᱮᱢ ᱥᱮᱬᱟ ᱟᱠᱟᱜᱼᱟ
ᱦᱳᱭ ᱱᱤᱡᱮᱨᱟᱜ ᱜᱮ ᱠᱟᱹᱢᱤ ᱦᱩᱭ ᱠᱟᱱᱟ ᱦᱚᱲᱟᱜ ᱫᱚ ᱠᱟᱹᱢᱤ ᱫᱚ ᱵᱟᱝ ᱪᱟᱞᱟᱣ ᱦᱩᱭ ᱠᱟᱱᱟ
ᱦᱮᱸᱛᱚ ᱚᱱᱟ ᱨᱮᱦᱚᱸ ᱢᱤᱫᱴᱮᱡ ᱢᱟᱱᱮ ᱦᱮᱣᱟ ᱛᱟᱦᱮᱱᱟ ᱥᱮ ᱟᱨ ᱡᱩᱫᱤ ᱵᱟᱢ ᱪᱟᱞᱟᱣ ᱵᱟᱲᱟᱜᱼᱟ ᱥᱩᱫᱩ ᱱᱚᱣᱟ ᱵᱟᱨᱮᱠ ᱠᱚᱨᱮ ᱜᱮᱢ ᱛᱟᱦᱮᱱᱟ ᱟᱫᱚ ᱚᱱᱟ ᱫᱚ ᱟᱥᱠᱮᱛ ᱵᱩᱡᱷᱟᱹᱜ-ᱟ ᱥᱮ ᱯᱚᱨᱮ ᱛᱮᱫᱚ ᱟᱫᱚ ᱚᱱᱟ ᱫᱚ ᱟᱹᱲᱤᱥᱚᱜ-ᱟᱢ ᱞᱟᱹᱭᱟᱢ ᱫᱷᱟᱹᱴ ᱤᱧ ᱫᱩᱧ ᱚᱦᱚ ᱠᱮᱭᱟ
ᱦᱳᱭ ᱵᱷᱮᱡᱟᱨᱚᱜ-ᱟᱢ ᱛᱚᱠᱷᱚᱱ ᱫᱚ ᱵᱷᱟᱜᱤ ᱵᱟᱢ
ᱛᱚ, ᱱᱮᱛᱟᱨ ᱠᱚᱢ ᱥᱮᱱ ᱞᱮᱱᱠᱷᱟᱱ ᱫᱚ ᱴᱷᱤᱠ ᱜᱮᱭᱟ ᱟᱫᱚ ᱚᱱᱮ ᱚᱱᱟ ᱫᱚ ᱯᱟᱹᱨᱠᱟᱹᱣ ᱠᱚᱜ ᱟᱢ ᱟᱫᱚ
ᱦᱩᱸ
ᱟᱲᱤᱥ ᱵᱟᱡᱟᱨ ᱵᱟᱝ
ᱚᱵᱽᱵᱷᱟᱥ ᱛᱟᱦᱮᱱᱟ ᱢᱤᱫᱴᱟᱝ, ᱦᱩᱸ
ᱦᱩᱸ ᱠᱟᱹᱢᱤ ᱠᱚᱫᱚ ᱡᱚᱛᱚᱜ ᱜᱮ ᱥᱮᱬᱟ ᱠᱟᱜ ᱞᱟᱹᱠᱛᱤ ᱠᱟᱱᱟ ᱟᱹᱰᱤ ᱦᱚᱲ ᱜᱮ ᱡᱟᱦᱟᱸᱭᱟᱜ ᱫᱚ ᱵᱟᱭᱨᱮ ᱠᱚᱨᱮ ᱠᱚ ᱛᱟᱦᱮᱱᱟ ᱩᱱᱠᱩ ᱟᱫᱚ ᱮᱠᱟᱞ ᱚᱲᱟᱜ ᱠᱚ ᱪᱟᱞᱟᱣ ᱞᱮᱱᱠᱷᱟᱱ ᱟᱫᱚ ᱪᱮᱫ ᱜᱮ ᱵᱟᱠᱚ ᱪᱤᱠᱟᱹᱭᱟ
ᱦᱩᱸ ᱱᱚᱣᱟ ᱚᱲᱟᱜ ᱨᱮ ᱡᱚᱜ ᱦᱚᱸ ᱵᱟᱭ ᱡᱚᱵᱟ ᱵᱟᱹᱴᱤ ᱛᱷᱟᱨᱤ ᱠᱚ ᱵᱟᱭ ᱜᱟᱥᱟᱣᱟ ᱟᱫᱚ ᱚᱱᱟ ᱜᱮ ᱟᱹᱲᱤᱥ ᱵᱮᱡᱟᱨᱚᱜ-ᱟᱭ
ᱦᱳᱭ, ᱞᱟᱹᱭᱟᱭ ᱫᱷᱟᱹᱨ ᱤᱧᱫᱚ ᱵᱟᱹᱧ ᱤᱭᱟᱹᱭᱟ ᱟᱫᱚ ᱟᱹᱰᱤ ᱢᱟᱱᱮ ᱢᱟᱨᱟᱝ ᱧᱚᱜ ᱮ ᱢᱚᱱᱮᱜᱼᱟ ᱟᱨᱠᱤ ᱵᱟᱦᱮᱨ ᱨᱮ ᱛᱟᱦᱮᱸ ᱢᱟᱱᱮ
ᱵᱟᱭᱨᱮ ᱛᱟᱦᱮᱸ ᱢᱟᱱᱮ ᱦᱟᱭ
ᱦᱳᱭ ᱟᱫᱚ ᱚᱱᱠᱟ ᱞᱮᱠᱟ ᱫᱚ ᱵᱟᱝᱟ ᱠᱩᱲᱤ ᱜᱤᱫᱽᱨᱟᱹ ᱫᱚ ᱡᱚᱛᱚ ᱜᱮ ᱠᱟᱹᱢᱤ ᱫᱚ ᱥᱮᱬᱟᱭ ᱦᱩᱭᱩᱜᱼᱟ ᱥᱮ ᱱᱤᱡᱮᱨᱟᱜ ᱜᱮ ᱵᱷᱟᱜᱤᱜᱼᱟ
ᱦᱳᱭ ᱴᱮᱱ ᱜᱮ ᱛᱟᱦᱮᱟᱭᱱᱟ
ᱦᱩᱸ
ᱠᱟᱹᱢᱤ ᱠᱟᱜ ᱠᱷᱟᱱ ᱥᱮᱬᱟ ᱠᱟᱜ ᱠᱷᱟᱱ ᱱᱤᱡᱮ ᱴᱷᱮᱱ ᱜᱮᱢ
ᱦᱳᱭ
ᱠᱟᱹᱢᱤ ᱠᱤ ᱦᱚᱲᱮᱢ ᱦᱟᱹᱴᱤᱧᱟᱭᱟ ᱞᱟᱹᱭ ᱜᱮᱢ ᱞᱟᱹᱭᱟ ᱡᱮ ᱱᱚᱝᱠᱟ ᱠᱟᱹᱢᱤ ᱢᱮ ᱢᱮᱱ ᱛᱮᱫ
ᱦᱳᱭ ᱥᱮᱬᱟ ᱠᱟᱜ ᱠᱷᱟᱱ ᱱᱤᱡᱮ ᱴᱷᱮᱱ ᱜᱮᱥᱮ ᱛᱟᱦᱮᱱᱟ ᱡᱟᱦᱟᱸᱛᱤᱥ ᱠᱟᱹᱢᱤᱨᱮ ᱞᱟᱜᱟᱣᱮᱱᱟ ᱱᱟᱣᱟ ᱱᱟᱣᱟ ᱜᱮ ᱠᱟᱛᱷᱟ ᱟᱨ ᱵᱟᱝ ᱞᱟᱜᱟᱜ ᱠᱟᱱᱟ ᱚᱱᱟ ᱟᱨᱚ ᱵᱷᱟ. ᱞᱤ ᱠᱟᱛᱷᱟ ᱡᱩᱫᱤ ᱠᱟᱹᱢᱤ ᱦᱩᱭᱩᱜᱼᱟ ᱮᱸᱰᱮ ᱠᱷᱟᱱ ᱫᱚ ᱵᱟᱢ ᱟᱥᱠᱮᱛᱚᱜᱼᱟ ᱥᱮ ᱠᱟᱹᱢᱤ ᱜᱚᱫ ᱠᱟᱜᱼᱟᱢ
ᱪᱮᱫᱦᱚᱸ ᱵᱟᱝ ᱦᱚᱸ
ᱦᱳᱭ ᱚᱱᱟ ᱞᱟᱹᱜᱤᱫ ᱜᱮᱛᱚ ᱟᱲᱤᱥ ᱵᱟᱡᱷᱟ. ᱜᱼᱟ ᱟᱨ ᱚᱱᱟ ᱪᱟᱵᱟ ᱞᱟᱹᱜᱤᱫ ᱜᱮᱛᱚ ᱟᱵᱚ ᱠᱚᱫᱚ ᱢᱟᱴᱷ ᱫᱚᱠᱚ ᱤᱫᱤ ᱵᱚᱱᱟ ᱥᱮ
ᱦᱳᱭ ᱠᱩᱲᱤ ᱜᱤᱫᱽᱨᱟᱹ ᱫᱚ ᱚᱱᱟ ᱠᱚ ᱵᱟᱢ ᱥᱮᱬᱟ ᱠᱟᱜ ᱠᱷᱟᱱ ᱚᱱᱟ ᱜᱮᱠᱚ ᱨᱚᱲ ᱢᱮᱭᱟ ᱠᱚ
ᱦᱮᱸ ᱤᱧ ᱦᱚᱸ ᱢᱟᱴᱷ ᱠᱚᱫᱚ ᱪᱟᱞᱟᱣ ᱫᱩᱧ ᱪᱟᱞᱟᱜ ᱜᱮᱭᱟ ᱚᱲᱟᱜ ᱠᱩᱧ ᱪᱟᱞᱟᱣ ᱞᱮᱱᱠᱷᱟᱱ ᱦᱮᱸ
ᱠᱟᱹᱢᱤ ᱫᱚ ᱥᱮᱬᱟ ᱜᱮᱛᱚ ᱥᱩᱫᱩ ᱯᱟᱲᱦᱟᱣ ᱞᱮᱠᱷᱟᱱ ᱵᱟᱝ ᱟᱡᱚᱢ ᱜᱮ
ᱦᱳᱭ ᱦᱮᱸ
ᱡᱚᱛᱚ ᱜᱮ ᱠᱟᱹᱢᱤ ᱦᱩᱭᱩᱜᱼᱟ ᱚᱱᱟᱜᱮ ᱴᱟᱭᱤᱢ ᱨᱮ ᱯᱟᱲᱦᱟᱜ ᱴᱟᱭᱤᱢ ᱨᱮ ᱠᱟᱹᱢᱤ ᱡᱚᱛᱚ ᱜᱮ
ᱦᱮᱸ ᱛᱟᱦᱚᱞᱮ ᱜᱟᱯᱟ ᱮᱠᱡᱟᱢ ᱢᱮᱱᱟᱜ ᱛᱟᱯᱮᱭᱟ
ᱵᱟᱝ ᱜᱟᱯᱟ ᱫᱚ ᱮᱠᱡᱟᱢ ᱵᱟᱹᱱᱩᱜ ᱛᱟᱞᱮᱭᱟ ᱮᱠᱟᱞᱛᱮ ᱫᱚᱥ ᱛᱟᱹᱨᱤᱠᱷ ᱢᱮᱱᱟᱜ ᱛᱟᱞᱮᱭᱟ
ᱦᱮᱸ ᱛᱤᱱᱟᱹᱜ ᱫᱤᱱ ᱦᱩᱭᱩᱜ ᱛᱟᱯᱮᱭᱟ ᱩᱱᱜᱮ ᱫᱚᱥ ᱛᱟᱨᱤᱠᱷ ᱨᱮ ᱚ ᱟᱨ ᱛᱤᱱᱟᱹᱜ ᱫᱤᱱ ᱦᱩᱭᱩᱜ ᱛᱟᱯᱮᱭᱟ
ᱟᱨ ᱯᱮᱭᱟ ᱢᱮᱱᱟᱜ ᱛᱟᱞᱮᱭᱟ
ᱦᱮᱸ
ᱪᱚᱵᱤᱥ ᱛᱟ. ᱨᱤᱠᱷ ᱟᱨ ᱛᱮᱦᱤᱧ ᱛᱤᱱ ᱛᱟ. ᱨᱤᱠᱷ ᱫᱚᱥ ᱛᱟ. ᱨᱤᱠᱷ ᱛᱮᱨᱚ ᱛᱟᱨᱤᱠᱷ ᱪᱳᱣᱫᱚ ᱛᱟᱹᱨᱤᱠᱷ ᱮᱸᱰᱮ ᱠᱷᱟᱱ ᱜᱮ ᱢᱩᱪᱟᱹᱫᱼᱟ
ᱦᱮᱸ ᱛᱚ ᱢᱚᱸᱡᱽ ᱛᱮ ᱯᱟᱲᱦᱟᱣ ᱵᱟᱲᱟᱜ ᱢᱮ
ᱦᱮᱸ
ᱛᱤᱱᱟᱹᱜ ᱦᱚᱲ ᱜᱟᱱ ᱯᱮ ᱪᱟᱞᱟᱜ ᱠᱟᱱᱟ ᱟᱹᱰᱤ ᱦᱚᱲ ᱜᱮ
ᱦᱮᱸ ᱛᱮᱦᱮᱧ ᱞᱮ ᱪᱟᱞᱟᱣ ᱞᱮᱱᱟ ᱟᱴᱷᱨᱚ ᱡᱚᱱ
ᱦᱚᱸ
ᱵᱟᱨᱭᱟ ᱜᱟᱹᱰᱤ ᱛᱮ ᱪᱟᱞᱟᱣ ᱞᱮᱱᱟ ᱯᱳᱭᱞᱩ ᱫᱤᱱ ᱦᱤᱞᱳᱜ ᱦᱚᱸ ᱵᱟᱨᱭᱟ ᱜᱟᱹᱰᱤ ᱛᱮᱜᱮᱞᱮ ᱪᱟᱞᱟᱣ ᱟᱠᱟᱱ ᱛᱟᱦᱮᱸᱫᱼᱟ ᱵᱟᱨᱭᱟ ᱜᱟᱹᱰᱤ ᱪᱷᱟᱲᱟ ᱵᱟᱞᱮ ᱠᱩᱲᱟᱹᱜᱼᱟ
ᱦᱮᱸ ᱛᱚ ᱦᱳᱥᱴᱮᱞ ᱨᱮᱜᱮ ᱦᱮᱱᱟᱜ ᱢᱮᱭᱟ ᱵᱟᱝ
ᱦᱳᱭ ᱵ ᱴᱷ ᱴᱷ ᱜᱮᱭᱟ
ᱢᱟᱱᱮ ᱪᱮᱫ ᱞᱮᱠᱟ ᱢᱟᱱᱮ ᱯᱚᱭᱥᱟ ᱠᱚᱠᱚ ᱦᱟᱛᱟᱣ ᱛᱟᱯᱮ? ᱜᱮᱭᱟ
ᱯᱚᱭᱥᱟ ᱵᱚᱞᱛᱮ ᱳ ᱦᱟᱡᱟᱨ ᱴᱟᱠᱟ ᱠᱟᱛᱮᱜ ᱠᱚ ᱦᱟᱛᱟᱣ ᱟᱠᱚ ᱵᱟᱥ ᱠᱤᱪᱷᱩ
ᱢᱟᱱᱮ ᱢᱟᱥᱮ ᱢᱟᱥᱮ ᱦᱟᱡᱟᱨ ᱴᱟᱠᱟ ᱠᱚ ᱦᱟᱛᱟᱣᱼᱟ
ᱦᱳᱭ ᱟᱨ ᱡᱚᱢ ᱫᱚ ᱚᱱᱟ ᱠᱷᱚᱱᱟᱜ ᱜᱮ
ᱢᱟᱱᱮ ᱟᱠᱚ ᱜᱮᱠᱚ ᱤᱥᱤᱱᱟ
ᱦᱳᱭ ᱟᱠᱚ ᱠᱚ ᱤᱥᱤᱱᱟᱠᱚ ᱵᱟᱨ ᱵᱮᱥᱟ ᱠᱚ ᱤᱥᱤᱱᱟ ᱵᱟᱨ ᱵᱮᱲᱟ ᱜᱮ ᱫᱟᱠᱟ
ᱦᱮᱸ
ᱡᱚᱢ ᱫᱚ ᱵᱷᱟ. ᱜᱤ ᱜᱮᱠᱚ ᱮᱢᱚᱜ ᱟᱠᱚ ᱛᱮᱦᱤᱧ ᱡᱮᱢᱚᱱ ᱥᱩᱠᱨᱚᱵᱟᱨ ᱦᱟ. ᱠᱩ ᱟᱨ ᱨᱚᱵᱤᱵᱟᱨ ᱫᱚ ᱡᱤᱞ ᱟᱨ ᱵᱩᱫᱷᱵᱟᱨ ᱫᱚ ᱵᱤᱞᱤ ᱟᱨ ᱮᱢᱱᱤ ᱫᱚ ᱥᱚᱵᱽᱡᱤ ᱫᱚ ᱢᱮᱱᱟᱜ ᱜᱮᱭᱟᱛᱚ
ᱦᱮᱸ ᱛᱚ ᱛᱟᱦᱞᱮ ᱴᱷᱤᱠ ᱜᱮᱭᱟ ᱚᱱᱟ ᱫᱚ ᱢᱤᱫ ᱦᱟᱡᱟᱨ ᱠᱷᱟᱱ ᱫᱚ ᱦᱮᱸ ᱣᱟᱝ
ᱦᱩᱸ
ᱤᱥᱤᱱ ᱵᱟᱥᱟᱝ ᱵᱟᱝ ᱦᱩᱭᱩᱜ ᱠᱟᱱᱟ ᱚᱱᱟ ᱫᱚ ᱴᱷᱤᱠ ᱜᱮᱭᱟ ᱵᱟᱠᱷᱟᱱ ᱫᱚ ᱟᱞᱮ ᱠᱚᱫᱚ ᱡᱮᱢᱚᱱ ᱱᱚᱜᱚᱭ ᱢᱮᱥ ᱠᱚᱨᱮ ᱛᱟᱦᱮᱱᱟ ᱱᱤᱡᱮ ᱜᱮ ᱤᱥᱤᱱ ᱦᱩᱭᱩᱜᱼᱟ ᱟᱨᱚ ᱦᱟᱡᱟᱨ ᱴᱟᱠᱟ ᱯᱚᱭᱥᱟ ᱮᱢ ᱦᱩᱭᱩᱜᱼᱟ ᱥᱩᱫᱩ ᱛᱟᱦᱮᱸᱛᱮᱫ ᱡᱚᱛᱚ ᱜᱮ ᱱᱤᱡᱮᱨᱟᱜ
ᱦᱮᱸ ᱛᱟᱦᱮᱸᱛᱮ ᱢᱟᱱᱮ ᱦᱟᱡᱟᱨ ᱴᱟᱠᱟ ᱮᱢ ᱦᱩᱭᱩᱜ ᱠᱟᱱᱟ ᱛᱟᱨ ᱥᱚᱝᱜᱮ ᱟᱢᱟᱜ ᱠᱷᱚᱨᱪᱟ ᱢᱮᱱᱟᱜᱼᱟ ᱟᱨᱚ ᱥᱚᱵᱽᱡᱤ
ᱦᱳᱭ ᱡᱚᱛᱚ ᱜᱮ ᱟᱞᱮᱭᱟᱜ ᱦᱮᱸ ᱱᱚᱝᱠᱟ ᱠᱷᱚᱱ ᱫᱚ ᱚᱱᱟ ᱫᱚ ᱴᱷᱤᱠ ᱜᱤᱭᱟ ᱟᱨᱠᱤ
ᱦᱮᱸ ᱴᱷᱤᱠ ᱜᱮᱭᱟᱹ ᱛᱟᱣ ᱦᱟᱡᱟᱨ ᱴᱟᱠᱟ ᱛᱮᱫᱚ
ᱦᱮᱸ ᱫᱚ ᱱᱚᱰᱮ ᱢᱟ ᱚᱱᱠᱟ ᱵᱟᱹᱱᱩᱜ ᱟᱛᱚ ᱦᱳᱥᱴᱮᱞ ᱠᱚ ᱚᱱᱟ ᱠᱷᱟᱹᱛᱤᱨ ᱱᱚᱝᱠᱟ ᱜᱮ ᱛᱟᱦᱮᱸ ᱵᱟᱲᱟ ᱦᱩᱭᱩᱜ ᱠᱟᱱᱟ᱾
ᱦᱮᱸ ᱟᱫᱚ ᱵᱟᱝ ᱛᱟᱦᱮᱸ ᱨᱮᱫᱚ ᱚᱱᱠᱟ ᱜᱮ ᱛᱟᱦᱮᱸ ᱜᱮ ᱦᱩᱭᱩᱜᱼᱟ ᱛᱚᱠᱷᱚᱱ ᱫᱚ
ᱦᱩᱸ
ᱚᱱᱟ ᱯᱤᱢᱳᱲ ᱥᱩᱨ ᱨᱮ ᱢᱤᱫ ᱴᱟᱝ ᱢᱮᱱᱟᱜ ᱫᱚ ᱢᱮᱱᱟᱜᱼᱟ ᱛᱚ ᱚᱱᱟ ᱫᱚ ᱩᱱᱟᱹᱜ ᱫᱚ ᱢᱟᱱᱮ ᱥᱟᱺᱜᱤᱧ ᱧᱚᱜ ᱜᱮᱭᱟ ᱵᱟᱡᱟᱨ ᱥᱩᱨ ᱨᱮᱫᱚ ᱵᱟᱝ
ᱪᱮ ᱦᱳᱥᱴᱮᱞ ᱥᱮ ᱪᱮᱫ ᱮᱢ ᱞᱟᱹᱭ ᱮᱫᱟ
ᱦᱳᱭ ᱦᱚᱥᱴᱮᱞ ᱜᱮ
ᱚᱸᱻ
ᱱᱚᱶᱟ ᱫᱚ ᱡᱮᱢᱚᱱ ᱵᱟᱡᱟᱨ ᱥᱩᱨ ᱨᱮ
ᱦᱮᱸ
ᱚᱱᱟ ᱫᱚ ᱵᱟᱡᱟᱨ ᱠᱷᱚᱱ ᱥᱟᱺᱜᱤᱧ ᱜᱮᱭᱟ
ᱦᱮᱸ ᱦᱮᱸᱛᱚ ᱚᱱᱠᱟ ᱜᱮ ᱚᱠᱟ ᱠᱚᱨᱮ ᱦᱳᱥᱴᱮᱞ ᱠᱚᱦᱚᱸ ᱵᱟᱹᱱᱩᱜᱼᱟ ᱚᱱᱠᱟ ᱦᱟᱸᱰᱮ ᱱᱟᱰᱮ ᱛᱟᱦᱮᱸ ᱠᱟᱛᱮ ᱚᱞ ᱯᱟᱲᱦᱟᱣ ᱦᱩᱭᱩᱜ ᱠᱟᱱᱟ
ᱦᱳᱭ ᱟᱨ ᱢᱮᱥ ᱠᱚᱨᱮ ᱦᱚ ᱫᱟᱢᱮ ᱠᱳ ᱦᱟᱛᱟᱣ ᱫᱟ
ᱦᱮᱸ ᱫᱚᱢᱮ ᱠᱷᱚᱨᱚᱪ ᱢᱮᱥ ᱠᱚᱨᱮ ᱫᱚ ᱟᱨᱚ
ᱡᱮ ᱡᱮᱢᱚᱱᱟᱜ ᱫᱚᱠᱚ ᱦᱟᱛᱟᱣᱮᱫ ᱜᱮᱭᱟ
ᱦᱮᱸ ᱟᱫᱚ ᱱᱩᱠᱩ ᱢᱟ ᱱᱚᱰᱮᱱ ᱠᱚ ᱦᱚᱲ ᱢᱟᱠᱚ ᱴᱷᱤᱠᱟᱹ ᱩᱛᱟᱹᱨ ᱟᱠᱟᱫ ᱡᱮ ᱱᱩᱠᱩ ᱜᱤᱫᱽᱨᱟᱹ ᱢᱟᱠᱚ ᱛᱟᱦᱮᱱ ᱜᱮᱭᱟ ᱱᱟᱦᱟᱜ ᱟᱫᱚ ᱱᱩᱠᱩ ᱫᱚ ᱵᱟᱹᱲᱛᱤ ᱧᱚᱜ ᱠᱚ ᱞᱟᱹᱭ ᱠᱟᱜ ᱠᱟᱱᱟ ᱠᱚ ᱟᱫᱚ ᱱᱤᱡᱮ ᱫᱚᱢ ᱛᱟᱦᱮᱱ ᱜᱮᱭᱟ ᱱᱟᱦᱟᱜ ᱱᱤᱡᱮ ᱫᱚ ᱟᱢᱟᱜ ᱫᱚᱨᱠᱟᱨ
ᱦᱳᱭ ᱫᱚᱨᱠᱟᱨ ᱨᱮᱫᱚ ᱟᱨ ᱛᱟᱦᱮᱱ ᱜᱮᱭᱟᱢ ᱥᱮ
ᱦᱩᱸ ᱚᱸᱠᱟ ᱜᱤ ᱦᱳᱭ ᱚᱱᱮ ᱚᱱᱠᱟ
ᱠᱷᱚᱨᱚᱪ ᱫᱚ ᱫᱚᱢᱮ ᱜᱮ ᱢᱮᱱᱟᱜᱼᱟ ᱚᱞ ᱯᱟᱲᱦᱟᱣ ᱠᱚᱨ ᱦᱳ ᱟᱨ ᱚᱞᱚᱜ ᱯᱟᱲᱦᱟᱜ ᱥᱮᱬᱮ ᱠᱚᱛᱮ ᱜᱮᱞᱮ